ᱫᱮᱠᱦ ᱦᱮᱸ ᱜᱚᱝᱠᱮ ᱞᱟᱹᱭ ᱛᱟᱞᱟᱝ ᱢᱮ?
ᱦᱳᱭ ᱜᱚᱝᱠᱮ ᱟᱸᱡᱚᱢᱚᱜ ᱠᱟᱱᱟ ᱛᱚ?
ᱦᱮᱸ ᱯᱩᱨᱟᱹ ᱟᱸᱡᱚᱢᱚᱜ ᱠᱟᱱᱟ ᱡᱟᱭᱦᱳᱠ ᱦᱮᱸ ᱾ ᱝᱠᱟᱱᱟᱜ ᱪᱮᱫ ᱜᱟᱯᱟᱞ ᱢᱟᱨᱟᱣ ᱞᱟᱝ ᱫᱚᱦᱚᱭᱟᱞᱟᱝ ᱟᱪᱪᱷᱟ ᱦᱟᱺᱰᱤ ᱠᱚ ᱵᱟᱠᱷᱨᱟ ᱛᱮᱜᱮ ᱾ ᱢᱤᱫᱵᱟᱨ ᱠᱟᱛᱷᱟ ᱞᱟᱝ ᱞᱟᱹᱭ ᱞᱮᱜᱮ ᱥᱮ ᱦᱮᱸ ᱥᱮ ᱡᱮ ᱟᱢ ᱪᱮᱫ ᱞᱮᱠᱟ? ᱛᱟᱞᱟᱝ-ᱟ ᱡᱮ ᱱᱚᱜᱼᱚᱭ ᱡᱮ ᱯᱟᱣᱨᱟᱹ ᱠᱚ ᱧᱩ ᱵᱩᱞᱚᱜ ᱠᱟᱱ ᱛᱟᱵᱚᱱᱟ? ᱥᱮ ᱟᱹᱠᱷᱨᱤᱧ ᱵᱟᱲᱟᱭᱮᱫ ᱛᱟᱵᱚᱱᱟ ᱾ ᱟᱫᱚ ᱪᱮᱫ ᱞᱮᱠᱟᱢ ᱩᱭᱦᱟᱹᱨ ᱵᱷᱟᱵᱤᱭᱮᱫ ᱛᱟᱞᱟᱝ-ᱟ ᱱᱚᱣᱟ ᱦᱟᱺᱰᱤ ᱯᱟᱹᱣᱨᱟᱹ ᱟᱹᱠᱷᱨᱤᱧ ᱫᱚ? ᱵᱷᱟᱜᱮᱭᱟ ᱥᱮ ᱵᱟᱹᱲᱤᱡ ᱟ ᱥᱮ ᱧᱩᱭᱟᱱ ᱦᱚᱲ ᱦᱚᱸ ᱧᱩ ᱧᱩ ᱵᱷᱟᱜᱮᱭᱟ ᱥᱮ ᱵᱟᱹᱲᱤᱡᱼᱟ? ᱱᱚᱣᱟ ᱱᱤᱭᱮᱹᱛᱮ ᱢᱤᱫ ᱵᱟᱨ ᱠᱟᱛᱷᱟ ᱞᱟᱹᱭᱟ ᱛᱟᱞᱟᱝ ᱢᱮᱥᱮ?
ᱟᱫᱚ ᱥᱮ ᱟᱹᱰᱤ ᱱᱟᱯᱟᱭ ᱥᱟᱛᱟᱢ ᱥᱮ ᱱᱟᱯᱟᱭ ᱠᱩᱠᱞᱤ ᱱᱟᱯᱟᱭ ᱠᱟᱛ ᱛᱟ ᱠᱟᱱ ᱜᱮᱭᱟ ᱡᱮ ᱢᱤᱫᱴᱟᱝ ᱦᱟᱺᱰᱤ ᱯᱟᱹᱣᱨᱟᱹ ᱡᱮ ᱚᱱᱟ ᱫᱚ ᱵᱩ ᱤᱭᱟ ᱥᱮ ᱵᱟᱹᱲᱤᱡᱼᱟ ᱤᱧ ᱫᱩᱧ ᱢᱮᱱᱟ ᱮᱠᱟᱞ ᱵᱩᱜᱤᱼᱟ ᱚᱱᱟ ᱫᱚ ᱪᱮᱫ ᱚᱱᱟ ᱫᱚ ᱱᱤᱡᱮ ᱴᱷᱮᱱ ᱜᱮ ᱜᱚᱲᱟ ᱱᱤᱡᱮ ᱪᱮᱫ ᱞᱮᱠᱟᱢ ᱚᱱᱟᱢ ᱚᱱᱟ ᱮᱢ ᱦᱟᱛᱟᱣᱫᱟ ᱾ ᱚᱱᱠᱟ ᱢᱚᱛᱚᱱᱟᱜ ᱟᱢ ᱢᱤᱫᱴᱮᱱ ᱯᱷᱳᱱ ᱡᱮᱢᱚᱱ ᱟᱢ ᱪᱮᱫ ᱠᱚᱢ ᱪᱮᱫ ᱪᱤᱠᱟᱹᱭᱟ ᱾ ᱚᱱᱟ ᱫᱚ ᱱᱤᱡᱮᱴᱷᱮᱱ ᱡᱮᱢᱚᱱ ᱜᱚᱲᱟ ᱥᱮ ᱱᱤᱡᱮᱨᱟᱜ ᱩᱭᱦᱟᱹᱨ ᱵᱷᱟᱵᱱᱟ ᱛᱮ ᱟᱢ ᱵᱩᱜᱤᱭᱟᱢ ᱠᱟᱹᱢᱤᱭᱟ ᱥᱮ ᱵᱟᱹᱲᱤᱡᱟᱜ ᱮᱢ ᱠᱟᱹᱢᱤᱭᱟ ᱚᱱᱟ ᱫᱚ ᱱᱤᱡᱮ ᱴᱷᱮᱱ ᱰᱤᱯᱮᱱᱰᱚᱜ ᱠᱟᱱᱟ ᱾ ᱴᱷᱤᱠ ᱚᱱᱠᱟ ᱜᱮ ᱱᱚᱣᱟ ᱯᱟᱹᱣᱨᱟᱹ ᱦᱟᱺᱰᱤ ᱦᱚᱸ ᱾ ᱡᱮᱢᱚᱱ ᱟᱵᱚ ᱦᱟᱺᱰᱤ ᱫᱚ ᱥᱮᱫᱟᱭ ᱟᱵᱚᱨᱮᱱ ᱦᱟᱯᱲᱟᱢ ᱠᱚᱠᱚ ᱠᱷᱚᱱ ᱜᱮ ᱦᱮᱡ ᱟᱹᱜᱩ ᱟᱠᱟᱱᱟ ᱪᱚᱞ ᱟᱹᱜᱩ ᱟᱠᱟᱱᱟ ᱢᱟᱨᱟᱝ ᱵᱩᱨᱩ ᱾ ᱫᱟᱭᱟ ᱢᱟᱱᱮ ᱩᱱᱤᱭᱟᱜ ᱩᱱᱤᱜᱮ ᱩᱫᱩᱜ ᱦᱚᱴᱚ ᱟᱠᱟᱫ ᱵᱚᱱᱟᱭ ᱥᱟᱶᱛᱮ ᱯᱤᱞᱪᱩ ᱦᱟᱲᱟᱢ ᱯᱤᱞᱪᱩ ᱵᱩᱰᱷᱤ ᱩᱱᱠᱤᱱ ᱩᱱᱠᱤ ᱱᱟᱜ ᱫᱟᱨᱟᱭ ᱛᱮᱜᱮ ᱛᱚ ᱮᱠᱷᱚᱱᱳ ᱱᱤᱛ ᱫᱚ ᱱᱟᱜ ᱦᱟᱹᱰᱤ ᱫᱚ ᱢᱮᱱ ᱜᱟᱱᱚᱜᱼᱟ ᱡᱮ ᱵᱟᱦᱟ ᱯᱚᱨᱚᱵᱽ ᱯᱩᱱᱟᱹᱭ ᱠᱚᱨᱮ ᱥᱟᱶᱛᱮ ᱮᱸ ᱱᱟᱱᱟ ᱦᱩᱱᱟᱹᱨ ᱟᱸ ᱵᱚᱸᱜᱟ ᱵᱩᱨᱩ ᱠᱟᱹᱢᱤᱨᱮ ᱱᱚᱣᱟ ᱦᱟᱹᱰᱤ ᱫᱚ ᱞᱟᱜᱟ ᱛᱟᱵᱚᱱᱟ᱾ ᱦᱮᱸ ᱟᱨ ᱱᱚᱣᱟ ᱦᱟᱹᱰᱤ ᱫᱚᱱᱟᱜ ᱥᱩᱫᱩ ᱮ ᱫᱚᱥ ᱵᱟᱨᱚᱴᱤ ᱴᱩᱠᱩᱡ ᱤᱧ ᱫᱚᱦᱚ ᱠᱮᱫᱟ ᱚᱱᱠᱟ ᱫᱚ ᱮᱠᱟᱞ ᱫᱚ ᱵᱟᱝ᱾ ᱥᱮ ᱱᱚᱣᱟ ᱫᱚ ᱠᱟᱹᱴᱤᱡ ᱤᱧ ᱵᱟᱡᱟᱨ ᱱᱟᱜᱟᱨᱤᱧ ᱟᱠᱷᱨᱤᱧᱟ ᱚᱱᱟ ᱞᱟᱹᱜᱤᱫ ᱫᱚ ᱵᱟᱝᱠᱚ ᱫᱚᱦᱚᱭᱟ ᱾ ᱦᱟᱹᱰᱤ ᱨᱮᱱᱟᱜ ᱢᱩᱞ ᱡᱚᱥ ᱫᱚ ᱦᱩᱭᱩᱜ ᱠᱟᱱᱟ ᱦᱩᱰᱤᱧ ᱦᱩᱰᱤᱧ ᱢᱤᱫ ᱢᱤᱫ ᱴᱮᱱ ᱴᱩᱠᱩᱡ ᱨᱮ ᱡᱟᱦᱟᱸ ᱵᱚᱸᱜᱟ ᱵᱩᱨᱩ ᱞᱟᱹᱜᱤᱫ ᱩᱱᱠᱩ ᱥᱩᱯᱩᱨᱫ ᱠᱚ ᱞᱟᱹᱜᱤᱫ ᱩᱱᱠᱩ ᱠᱚ ᱞᱟᱹᱜᱤᱫ ᱜᱮ ᱢᱤᱫ ᱢᱤᱫᱴᱮᱱ ᱦᱩᱰᱤᱧ ᱧᱚᱜ ᱟᱨ ᱴᱩᱠᱩᱡ ᱨᱮ ᱮᱢ ᱪᱟᱞ ᱠᱟᱛᱮᱫ ᱵᱚᱸᱜᱟ ᱵᱩᱨᱩ ᱴᱷᱮᱱ ᱥᱳᱯᱨᱳᱫ ᱠᱟᱛᱮᱫ ᱡᱟᱦᱟᱸ ᱥᱟᱨᱮᱡᱚᱜᱼᱟ ᱚᱱᱚ ᱜᱮ ᱱᱟᱜ ᱧᱩ ᱜᱮ
ᱚᱱᱟᱜᱮ ᱫᱟᱜ ᱥᱟᱱᱟᱢ ᱠᱚ ᱦᱟᱹᱴᱤ ᱦᱟᱯᱟᱴᱤᱧ ᱠᱟᱛᱮᱜ ᱚᱱᱟᱜᱮ ᱤᱱᱟᱹ ᱴᱩᱠᱩ ᱾ ᱜᱚᱝᱠᱮ ᱟᱵᱤᱱᱜᱮ ᱪᱮᱫ ᱞᱮᱠᱟ ᱵᱤᱱ ᱢᱚᱱᱮᱭᱟ?
ᱦᱳᱭ ᱚᱱᱟ ᱦᱚᱸ ᱱᱟᱯᱟᱭ ᱠᱟᱛᱷᱟ ᱠᱟᱱ ᱜᱮᱭᱟ, ᱡᱟᱦᱟᱸ ᱠᱚᱛᱷᱟᱢ ᱞᱟᱹᱭ ᱠᱮᱫ ᱛᱟᱞᱟᱝᱟ ᱡᱮ ᱱᱚᱜᱼᱚᱭ ᱦᱟᱹᱰᱤ ᱯᱟᱹᱣᱨᱟᱹ ᱧᱩ ᱫᱚ ᱡᱮ ᱵᱩᱜᱤ ᱜᱮᱭᱟ ᱢᱮᱱᱛᱮ ᱦᱮᱸ ᱢᱤᱫ ᱠᱟᱛᱷᱟ ᱛᱮᱫᱚ ᱞᱟᱹᱭ ᱞᱮᱠᱷᱟᱱ ᱫᱚ ᱵᱷᱩᱜᱤ ᱜᱮᱭᱟ᱾ ᱤᱧᱦᱚᱸ ᱵᱟᱝ ᱫᱚ ᱵᱟᱹᱧ ᱞᱟᱹᱭᱟ ᱡᱮ ᱪᱮᱫᱟᱜ ᱵᱟᱹᱲᱤᱡ ᱮᱢ ᱞᱟᱹᱭᱟ᱾ ᱵᱟᱹᱲᱤᱡ ᱫᱚ ᱚᱠᱟᱢ ᱞᱟᱹᱭᱟ ᱦᱟᱱᱟ ᱡᱟᱦᱟᱸ ᱠᱚ ᱞᱟᱹᱭᱟ ᱤᱥ ᱯᱟᱹᱣᱨᱟᱹ ᱥᱮ ᱪᱮᱫ ᱠᱚ ᱟᱠᱚ ᱢᱮᱥᱟ ᱟᱠᱚ ᱠᱮᱠ ᱞᱮᱠᱟᱱᱟᱜ ᱚᱱᱮ ᱚᱱᱟ ᱠᱚᱫᱚ ᱵᱟᱹᱲᱤᱡ ᱜᱮᱭᱟ ᱚᱱᱟ ᱫᱚ ᱦᱮᱸ ᱥᱮ᱾ ᱢᱤᱫ ᱵᱟᱨ ᱜᱮᱞᱟᱥᱮᱢ ᱧᱩᱭ ᱨᱮᱦᱚᱸ ᱟᱢᱟᱜ ᱫᱚ ᱦᱚᱲᱢᱚ ᱫᱚ ᱚᱱᱟ ᱫᱚ ᱠᱷᱚᱛᱤᱜ ᱜᱮᱭᱟ ᱥᱮ ᱵᱟᱝ᱾ ᱵᱷᱟᱜᱮᱭᱟ ᱾ ᱡᱟᱭᱦᱳᱠ ᱟᱵᱚ ᱡᱟᱦᱟᱸ ᱞᱮᱠᱟ ᱠᱚ ᱛᱮᱭᱟᱨ ᱫᱟᱠᱚ ᱱᱚᱜᱚᱭ ᱢᱟᱛᱠᱚᱢ ᱠᱚ ᱮᱢ ᱠᱟᱛᱮᱜ ᱜᱩᱲ ᱠᱟᱛᱮᱜ ᱦᱮᱸᱥᱮ ᱵᱟᱝ ᱚᱱᱟ ᱠᱚ ᱦᱳᱭᱛᱳ ᱩᱱᱟᱹᱜ ᱫᱚ ᱵᱟᱝ ᱵᱟᱹᱲᱤᱡᱼᱟ ᱟᱫᱚ ᱵᱟᱝ ᱵᱟᱹᱲᱤᱡ ᱵᱟᱹᱲᱤᱡ ᱨᱮᱱᱟ ᱠᱟᱛᱷᱟ ᱟᱨ ᱠᱟᱛᱷᱟ ᱨᱮᱫᱚ ᱚᱱᱮ ᱠᱟᱛᱷᱟᱢ ᱞᱟᱹᱭ ᱦᱟᱠᱟᱫ ᱛᱟᱞᱟᱝᱟ ᱥᱮᱢ ᱵᱟᱰᱟᱭ ᱦᱚᱪᱚ ᱟᱠᱟᱫᱤᱧᱟ ᱡᱮ ᱟᱵᱚᱣᱟᱜ ᱢᱤᱫᱴᱟᱝ ᱥᱤᱢᱟᱹ ᱦᱮᱱᱟᱜ ᱟᱠᱟᱫᱟ ᱥᱮ ᱥᱤᱢᱟᱹ ᱦᱮᱱᱟᱜ ᱟᱠᱟᱫᱟ ᱚᱱᱟ ᱥᱤᱢᱟᱹ ᱞᱮᱠᱟᱛᱮ ᱟᱵᱚ ᱵᱚᱱ ᱵᱮᱵᱷᱦᱟᱨ ᱟᱵᱚᱱ ᱚᱱᱟ ᱥᱤᱢᱟᱹ ᱵᱮᱵᱚᱦᱟᱨ ᱞᱮᱠᱷᱟᱱ ᱫᱚᱵᱚᱱ ᱚᱱᱟ ᱦᱚᱸ ᱱᱟᱯᱟᱭᱟ ᱟᱵᱚ ᱟᱵᱚ ᱛᱩᱞᱩᱡ ᱫᱚ ᱢᱮᱱᱠᱷᱟᱱ ᱚᱱᱟ ᱥᱤᱢᱟᱹ ᱡᱩᱫᱤ ᱵᱟᱵᱚᱱ ᱛᱟᱞᱚᱢ ᱯᱟᱞᱚᱢᱟ ᱛᱟᱦᱚᱞᱮ ᱠᱷᱟᱱ ᱫᱚ ᱚᱱᱟ ᱫᱚ ᱟᱵᱚ ᱞᱟᱹᱜᱤᱫ ᱫᱚ ᱵᱟᱝ ᱱᱟᱯᱟᱭᱚᱜᱼᱟ ᱮᱠᱵᱟᱨᱮ ᱵᱟᱹᱲᱤᱡ ᱜᱮ ᱦᱩᱭᱩᱜᱼᱟ ᱥᱮ ᱪᱮᱫ ᱮᱢ ᱞᱟᱹᱭᱟ?
ᱮᱠᱟᱞ ᱮᱠᱟᱞ ᱮᱠᱟᱞ ᱢᱤᱫ ᱢᱟᱱᱮ ᱢᱤᱫ ᱯᱷᱩᱲᱩᱜ ᱮᱢ ᱧᱩ ᱞᱮᱠᱷᱟᱱ ᱚᱱᱟ ᱫᱚ ᱨᱟᱱ ᱞᱮᱠᱟᱭ ᱠᱟᱹᱢᱤᱭᱟ ᱵᱟᱨ ᱯᱷᱩᱲᱩᱜ ᱮᱢ ᱧᱩ ᱞᱮᱠᱷᱟᱱ ᱚᱱᱟ ᱫᱚ ᱱᱟᱜᱟᱞ ᱵᱟᱭᱨᱮᱭ ᱪᱟᱞᱟᱜᱼᱟ ᱾ ᱴᱷᱤᱠ ᱴᱷᱤᱠ ᱚᱱᱠᱟ ᱜᱮ ᱱᱟᱜ ᱮ ᱡᱮ ᱟᱵᱚ ᱫᱚ ᱚᱱᱟ ᱢᱤᱫᱴᱮᱱ ᱧᱮᱞ ᱚᱱᱱᱟᱱᱚ ᱱᱤᱛᱚᱜ ᱟᱨᱚ ᱧᱮᱞᱚᱜᱚᱜ ᱠᱟᱱᱟ ᱡᱮ ᱚᱱᱟ ᱫᱚ ᱡᱟᱦᱟᱸᱮᱠᱟ ᱴᱩᱠᱩᱡ ᱞᱩᱠᱩᱡ ᱠᱚ ᱫᱚᱦᱚᱭᱮᱫᱟ ᱱᱚᱣᱟ ᱫᱚ ᱟᱹᱰᱤ ᱮ ᱵᱟᱹᱲᱤᱡ ᱜᱮ ᱡᱟᱨ ᱠᱟᱨᱚᱱ ᱛᱮ ᱥᱚᱦᱚᱨ ᱵᱟᱡᱟᱨ ᱠᱚᱨᱮ ᱱᱚᱝᱠᱟ ᱴᱩᱠᱩᱡ ᱴᱩᱠᱩᱡ ᱫᱚᱦᱚ ᱠᱟᱛᱮᱫ ᱠᱚ ᱟᱹᱠᱷᱨᱤᱧ ᱮᱫ ᱫᱚ ᱱᱚᱣᱟ ᱫᱚ ᱛᱤᱥ ᱦᱚᱸ ᱦᱚᱸ ᱱᱟᱜ ᱵᱚᱸᱜᱟ ᱵᱩᱨᱩ ᱡᱮᱞᱮᱠᱟ ᱵᱚᱱ ᱵᱚᱸᱜᱟ ᱵᱩᱨᱩ ᱢᱤᱫᱴᱮᱱ ᱦᱟᱸᱰᱤ ᱡᱚᱠᱷᱚᱱ ᱫᱚᱦᱚᱜ-ᱟ ᱚᱱᱟ ᱡᱟᱦᱟ ᱞᱮᱠᱟ ᱱᱤᱭᱚᱢ ᱠᱟᱨᱚᱱ ᱠᱚ ᱢᱟᱱᱟᱣ ᱠᱟᱛᱮᱫ᱾ ᱵᱚᱱ ᱫᱚᱦᱚᱭᱟ ᱴᱷᱤᱠ ᱚᱱᱟ ᱫᱚ ᱚᱱᱠᱟ ᱫᱚ ᱵᱟᱝ-ᱟ ᱾ ᱚᱱᱟ ᱫᱚ ᱥᱩᱫᱷᱩ ᱚᱱᱞᱤᱯᱚᱨ ᱧᱩ ᱡᱚᱝ ᱧᱩ ᱞᱟᱹᱜᱤᱫ ᱜᱮ ᱱᱟᱜ᱾ ᱚᱱᱟ ᱫᱚ ᱚᱱᱠᱟᱱ ᱱᱤᱭᱚᱢ ᱵᱮᱵᱚᱦᱟᱨ ᱠᱟᱛᱮᱜ ᱫᱚ ᱵᱟᱝ ᱠᱚ ᱫᱚᱦᱚᱭ ᱜᱮᱭᱟ᱾ ᱡᱟᱦᱟ ᱧᱩ ᱡᱚᱝ ᱞᱟᱹᱜᱤᱫ ᱦᱟᱸᱰᱤ ᱫᱚ᱾
ᱟᱪᱪᱷᱟ ᱦᱮᱸ᱾ ᱦᱳᱭ ᱟᱫᱚ ᱚᱱᱮ ᱟᱨ ᱢᱤᱫᱴᱟᱱ ᱠᱟᱛᱷᱟᱧ ᱞᱟᱹᱭ-ᱟ ᱡᱮ ᱱᱚᱸᱜ-ᱚᱭ ᱡᱮ ᱫᱷᱚᱨᱚᱢ ᱨᱮᱱᱟᱜ ᱦᱟᱸᱰᱤ ᱠᱟᱛᱷᱟ ᱵᱚᱱ ᱢᱮᱛᱟᱜ ᱠᱟᱱ ᱫᱚ ᱡᱮ ᱚᱱᱟ ᱠᱚ ᱨᱟᱥ ᱛᱟ ᱫᱷᱟᱨᱮ ᱠᱚᱨᱮ ᱠᱚ ᱡᱟᱦᱟ ᱠᱚ ᱟᱹᱠᱷᱨᱤᱧ ᱮᱫ ᱛᱟᱵᱚᱱᱟ ᱟᱫᱚ ᱚᱱᱟ ᱵᱟᱠᱷᱨᱟ ᱛᱮ ᱜᱮ ᱟᱢ ᱪᱮᱫ ᱮᱢ ᱞᱟᱹᱭ ᱛᱟᱞᱟᱝᱟ?
ᱦᱮᱸ ᱜᱚᱝᱠᱮ ᱱᱚᱣᱟ ᱫᱚ ᱱᱟᱜ ᱠᱟᱹᱴᱤᱡ ᱚᱠᱟ ᱪᱚ ᱱᱟᱜᱟᱞ ᱵᱟᱭᱨᱮ ᱪᱟᱞᱟᱜ ᱠᱟᱱᱟ ᱡᱟᱨ ᱠᱟᱨᱚᱱ ᱛᱮ ᱫᱷᱚᱨᱚᱢ ᱨᱮᱱᱟᱜ ᱦᱟᱸᱰᱤ ᱫᱚ ᱱᱟᱜ ᱚᱱᱟ ᱨᱮᱱᱟᱜ ᱢᱤᱫᱴᱮᱱ ᱱᱤᱭᱚᱢ ᱢᱮᱱᱟᱜ-ᱟ᱾ ᱴᱷᱤᱠ ᱜᱮᱭᱟ ᱡᱮ ᱢᱤᱫᱴᱮᱱ ᱫᱷᱚᱨᱚᱢ ᱨᱮᱱᱟᱜ ᱦᱟᱸᱰᱤ ᱥᱮ ᱵᱚᱸᱜᱟ ᱵᱩᱨᱩ ᱨᱮᱱᱟᱜ ᱦᱟᱸᱰᱤ ᱩᱱᱠᱩ ᱥᱳᱯᱨᱳᱫ ᱠᱚ ᱞᱟᱹᱜᱤᱫ ᱡᱟᱦᱟ ᱦᱟᱸᱰᱤ ᱫᱚᱦᱚ ᱦᱳᱭᱳᱜ-ᱟ᱾ᱡᱟᱦᱟ ᱞᱮᱠᱟ ᱡᱮ ᱯᱳᱭᱞᱳ ᱨᱮ ᱛᱳᱯᱳ ᱥᱟᱯᱷᱟ ᱠᱟᱛᱮᱫ ᱩᱱᱠᱩ ᱩᱭᱦᱟᱹᱨ ᱟᱨ ᱜᱚᱸᱰᱽ ᱡᱚᱸᱦᱟᱨ ᱟᱛᱮᱜ ᱡᱟᱦᱟ ᱦᱟᱸᱰᱤᱢ ᱫᱚᱦᱚᱭᱟ ᱦᱮᱸ ᱡᱟᱦᱟ ᱨᱟᱹᱱᱩ ᱪᱟᱯᱟᱫ ᱞᱮᱠᱷᱟᱱ ᱨᱟᱹᱱᱩ ᱟᱹᱜᱩ ᱠᱟᱛᱮᱫ ᱡᱟᱦᱟ ᱞᱮᱠᱟ ᱦᱟᱸᱰᱤᱢ ᱫᱚᱦᱚᱭᱟ᱾ ᱟᱨ ᱡᱟᱦᱟ ᱞᱮᱠᱟ ᱧᱩ ᱡᱚᱝ ᱞᱟᱹᱜᱤᱫ ᱟᱨ ᱢᱤᱫᱴᱮᱱ ᱦᱟᱸᱰᱤ ᱫᱚᱦᱚ᱾ ᱚᱱᱟ ᱟᱹᱰᱤ ᱜᱟᱱ ᱜᱮ ᱵᱷᱮᱜᱟᱨᱟ ᱱᱚᱣᱟ᱾ ᱚᱱᱟ ᱛᱮ ᱡᱮ ᱫᱷᱚᱨᱚᱢ ᱨᱮᱱᱟᱜ ᱦᱟᱸᱰᱤ ᱫᱚ ᱛᱤᱥ ᱦᱚᱸ ᱚᱱᱮ ᱚᱱᱠᱟ ᱟᱢ ᱚᱱᱟ ᱠᱚ ᱵᱟᱝ ᱢᱟᱱᱟᱣ ᱵᱟᱛᱟᱣ ᱠᱟᱛᱮᱜ ᱫᱚ ᱫᱚᱦᱚ ᱫᱚ ᱩᱪᱤᱛ ᱵᱟᱝ ᱠᱟᱱᱟ᱾
ᱟᱪᱪᱷᱟ᱾ ᱦᱳᱭ ᱟᱨᱠᱤ ᱟᱢ ᱡᱟᱦᱟ ᱞᱮᱠᱟᱛᱮᱢ ᱞᱟᱹᱭ ᱦᱚᱪᱚ ᱠᱮᱫᱟ ᱤᱧᱦᱚᱸ ᱚᱱᱟ ᱫᱚ ᱵᱟᱜ ᱛᱤᱧ ᱛᱚᱵᱟᱜ ᱛᱤᱭᱳᱜ ᱠᱮᱫ ᱜᱮᱭᱟ᱾ ᱦᱚᱸ ᱯᱩᱥᱴᱟᱹᱣ ᱥᱟᱹᱦᱤᱡ ᱦᱚᱭ ᱛᱚ ᱯᱷᱚᱴᱮᱞ ᱵᱟᱢ ᱯᱷᱚᱴᱮᱞ ᱫᱟᱲᱮ ᱟᱫᱟ ᱛᱚ ᱤᱧ ᱤᱧ ᱯᱷᱚᱴᱮᱞ ᱠᱟᱜ ᱠᱟᱱᱟ᱾ ᱟᱫᱚ ᱱᱚᱣᱟ ᱠᱟᱛᱷᱟ ᱫᱚ ᱱᱤᱝᱠᱟᱹᱱ ᱠᱟᱛᱷᱟ ᱠᱟᱱ ᱜᱮ ᱡᱟᱦᱟ ᱟᱢ ᱞᱟᱹᱭ ᱠᱮᱫᱟ ᱡᱮ ᱟᱵᱚ ᱡᱟᱦᱟ ᱫᱚ ᱫᱷᱚᱨᱚᱢ ᱨᱮᱱᱟᱜ ᱦᱟᱸᱰᱤ ᱵᱚᱱ ᱞᱟᱹᱭ ᱦᱚᱪᱚᱭᱟ ᱚᱱᱟ ᱫᱚ ᱱᱤᱭᱚᱢ ᱛᱟᱞᱟ ᱛᱮ ᱟᱵᱚ ᱵᱚᱱ ᱫᱚᱦᱚᱭ ᱟᱵᱚᱱ ᱛᱳᱯᱳ ᱥᱟᱯᱷᱟ ᱠᱟᱛᱮᱜ ᱩᱯᱟᱹᱥ ᱠᱟᱛᱮᱫ ᱦᱮᱸ ᱥᱮ ᱵᱟᱝ ᱦᱮᱸ ᱥᱮ ᱚᱱᱠᱟ ᱥᱮ ᱵᱟᱝ ᱩᱯᱟᱹᱥ ᱨᱮᱦᱚᱸ ᱥᱮ ᱚᱠᱟ ᱠᱚᱫᱚ ᱩᱯᱟᱹᱥ ᱠᱟᱛᱮᱫ ᱦᱚᱸᱠᱚ ᱫᱚᱦᱚᱭ ᱜᱮᱭᱟ᱾ ᱚᱠᱟ ᱠᱚᱫᱚ ᱵᱟᱝ ᱩᱯᱟᱹᱥ ᱫᱚ ᱛᱳ ᱯᱳ ᱥᱟᱯᱷᱟ ᱫᱚ ᱞᱟᱜᱟᱜ ᱜᱮᱭᱟ ᱱᱟᱣᱟ ᱞᱩᱜᱽᱲᱤᱡ ᱱᱟᱜᱟᱣ ᱴᱩᱠᱩᱡ ᱦᱮᱸ, ᱦᱮᱸ ᱥᱮ ᱪᱮᱫ? ᱮᱠᱵᱟᱨᱮ ᱟᱫᱚ ᱱᱚᱣᱟ ᱫᱚ ᱦᱳᱭᱳᱜ ᱠᱟᱱ ᱛᱟᱵᱚᱱᱟ ᱫᱷᱚᱨᱚᱢ ᱨᱮᱱᱟᱜ᱾ ᱥᱮ ᱵᱚᱸᱜᱟ ᱵᱩᱨᱩ ᱫᱮᱵᱟ ᱥᱮᱵᱟ ᱨᱮᱱᱟᱜ ᱦᱟᱸᱰᱤ ᱠᱟᱱ ᱛᱟᱵᱚᱱᱟ᱾ ᱟᱨ ᱱᱚᱸᱜ-ᱚ ᱱᱚᱣᱟ ᱡᱟᱦᱟ ᱦᱟᱸᱰᱤ ᱵᱚᱱ ᱟᱹᱠᱷᱨᱤᱧᱚᱜ ᱠᱟᱱᱟ ᱡᱟᱦᱟ ᱫᱚ ᱦᱟᱴ ᱨᱮ ᱵᱟᱡᱟᱨ ᱨᱮ ᱦᱮᱸ ᱥᱮ ᱯᱟᱛᱟ ᱴᱟᱸᱰᱤ ᱠᱚᱨᱮ ᱥᱮ ᱰᱷᱟᱨ ᱫᱷᱟᱨᱮ ᱠᱚᱨᱮ ᱚᱱᱟ ᱠᱚᱫᱚ ᱦᱳᱭᱳᱜ ᱠᱟᱱᱟ᱾ ᱟᱵᱚ ᱫᱚ ᱡᱟᱦᱟ ᱫᱚ ᱦᱳᱭᱳᱜ ᱠᱟᱱᱟ ᱵᱟᱹᱥᱤ ᱠᱤᱪᱨᱤᱡᱽ ᱥᱮ ᱥᱮᱸ ᱜᱮᱫᱟᱜ ᱠᱚᱛᱮ ᱟᱛᱮᱜ ᱜᱮ ᱱᱚᱣᱟ ᱫᱚᱠᱚ ᱫᱚᱦᱚᱭ ᱫᱟᱠᱚ ᱦᱮᱸ ᱥᱮ ᱵᱟᱝ ᱱᱚᱣᱟ ᱫᱚ ᱱᱚᱨᱢᱟᱞ ᱠᱟᱱᱟ᱾ ᱟᱫᱚ ᱤᱧᱟᱹᱜ ᱦᱚᱸ ᱚᱱᱠᱟᱜᱮ ᱢᱚᱱᱮ ᱫᱚ ᱞᱟᱹᱭ ᱫᱚᱭ ᱞᱟᱹᱭ ᱮᱜ ᱛᱟᱦᱮᱸᱫ ᱜᱮ᱾ ᱟᱫᱚ ᱵᱮᱵᱟᱨ ᱦᱚᱲ ᱜᱮ ᱵᱚᱱ ᱵᱮᱵᱷᱟᱨ ᱮᱫ ᱜᱮ ᱥᱟᱸᱜᱮ ᱤᱫᱤᱭ ᱟᱵᱚᱱ ᱟᱫᱚ ᱞᱟᱹᱭ ᱟᱠᱚ ᱱᱩᱠᱩ ᱫᱚ ᱫᱚᱢᱮ ᱠᱚ ᱢᱟᱛᱟᱞ ᱜᱮᱭᱟ ᱦᱮᱸ ᱥᱮ ᱵᱟᱝ᱾ ᱟᱫᱚ ᱱᱚᱣᱟ ᱫᱚ ᱪᱮᱫ ᱪᱮᱫ ᱠᱟᱹᱧ ᱞᱟᱹᱭ-ᱟ ᱟᱫᱚ ᱟᱵᱚ ᱠᱚ ᱞᱟᱹᱭ-ᱟ ᱡᱮ ᱦᱟᱸᱰᱤ ᱫᱚ ᱵᱚᱱ ᱪᱚᱰᱚᱨᱟ ᱵᱚᱱ ᱦᱮᱸ ᱥᱮ ᱵᱟᱝ? ᱚᱱᱟ ᱠᱷᱟᱹᱛᱤᱨ ᱛᱮ ᱟᱵᱚ ᱫᱚ ᱦᱟᱸᱰᱤ ᱫᱚ ᱟᱹᱠᱷᱨᱤᱧ ᱫᱚ ᱰᱟᱦᱟᱨ ᱫᱷᱟᱨᱮ ᱫᱚ ᱢᱟᱱᱟ ᱜᱮᱭᱟ᱾ ᱟᱫᱚ ᱤᱧᱟᱹᱜ ᱠᱟᱛᱷᱟ ᱫᱚ ᱱᱚᱣᱟᱭ ᱞᱟᱹᱭ ᱦᱚᱪᱚ ᱡᱮ ᱡᱩᱫᱤ ᱚᱱᱟ ᱠᱟᱛᱷᱟ ᱜᱮ ᱥᱟᱹᱨᱤᱭᱟ ᱵᱚᱸᱜᱟ ᱵᱩᱨᱩᱭ ᱟᱵᱚᱱ ᱢᱮᱱ ᱛᱮᱜᱮ ᱟᱫᱚ ᱡᱟᱦᱟᱱ ᱵᱚᱸᱜᱟ ᱵᱩᱨᱩᱭᱟ ᱚᱱᱟ ᱛᱮᱵᱚᱱ ᱟᱹᱠᱷᱨᱤᱧ ᱮᱫᱟ ᱫᱮ ᱵᱟᱵᱟ ᱤᱧᱟᱹᱜ ᱠᱟᱛᱷᱟ ᱫᱚ ᱱᱚᱣᱟ ᱠᱟᱛᱷᱟᱭ ᱞᱟᱹᱭ ᱦᱚᱪᱚᱭ ᱮᱫᱟ᱾ ᱥᱮ ᱪᱮᱫ ᱮᱢ ᱞᱟᱹᱭᱟ? ᱟᱵᱚ ᱛᱚ ᱡᱟᱦᱟᱸ ᱵᱚᱱ ᱫᱚᱦᱚ ᱠᱟᱫᱟ ᱮᱢᱱᱤ ᱛᱮ ᱟᱹᱠᱷᱨᱤᱧ ᱞᱟᱹᱜᱤᱫ ᱛᱮ᱾ ᱚ ᱦᱚᱸ ᱱᱚᱣᱟ ᱫᱚ ᱵᱟᱲᱟᱭ ᱟᱵᱚᱱ ᱡᱮ ᱦᱟᱺᱰᱤ ᱫᱚ ᱧᱩ ᱞᱮᱠᱷᱟᱱ ᱫᱚ ᱦᱚᱲᱢᱚ ᱡᱤᱣᱤ ᱞᱟᱹᱜᱤᱫ ᱫᱚ ᱱᱟᱯᱟᱭᱟ᱾ ᱱᱚᱣᱟ ᱫᱚ ᱨᱤᱥᱟᱨᱪ ᱠᱟᱛᱮᱫ ᱦᱚᱸ ᱱᱩᱠᱩ ᱯᱤ ᱮᱭᱤᱪ ᱰᱤ ᱮᱠᱞᱟ ᱢᱤᱫᱴᱟᱝ ᱨᱤᱥᱟᱨᱪ ᱠᱟᱛᱮᱫ ᱦᱚᱸ ᱚᱱᱟ ᱫᱚ ᱧᱮᱞ ᱟᱠᱟᱫ ᱜᱮᱭᱟ ᱦᱮᱸ ᱥᱮ ᱵᱟᱝ? ᱮᱵᱚᱝ ᱮᱵᱚᱝ ᱱᱚᱣᱟ ᱱᱤᱭᱩᱡ ᱯᱮᱯᱟᱨ ᱛᱟᱞᱟᱛᱮ ᱚᱱᱟ ᱫᱚ ᱟᱵᱚ ᱫᱤᱥᱚᱢ ᱨᱮ ᱦᱟᱭᱞᱟᱭᱤᱴ ᱞᱮᱱ ᱛᱟᱦᱮᱸ ᱱᱚᱣᱟ ᱠᱟᱛᱷᱟ ᱱᱤᱭ᱾ ᱡᱮ ᱦᱟᱺᱰᱤ ᱧᱩ ᱫᱚ ᱛᱤᱥ ᱨᱮᱦᱚᱸ ᱵᱟᱝ ᱵᱟᱹᱲᱤᱡᱤᱡ-ᱟ᱾ ᱟᱫᱚ ᱚᱱᱟ ᱵᱟᱵᱚᱱ ᱞᱟᱹᱭᱟ ᱡᱮ ᱡᱩᱫᱤᱢ ᱞᱟᱹᱭᱟ ᱫᱟᱠᱟ ᱡᱚᱢ ᱵᱟᱝ ᱵᱟᱹᱲᱤᱡ-ᱟ ᱛᱤᱥ ᱦᱚᱸ᱾ ᱠᱤᱱᱛᱩ ᱤᱧ ᱡᱩᱫᱤ ᱟᱡᱷᱩᱲᱟᱹ ᱥᱮᱛᱟᱜ ᱱᱟᱜ ᱠᱷᱟᱹᱞᱤ ᱫᱟᱠᱟ ᱜᱤᱧ ᱡᱚᱢ ᱟᱠᱟᱫ ᱨᱮᱜᱤ ᱛᱟᱦᱮᱱᱟ ᱛᱟᱯᱟ ᱟᱠᱟᱫ ᱨᱮᱜᱤᱧ ᱛᱟᱦᱮᱱ, ᱤᱧᱟᱹᱜ ᱠᱤ ᱵᱟᱝ ᱵᱟᱹᱲᱤᱡᱚᱜ-ᱟ ᱚᱱᱟ ᱫᱚ ᱵᱟᱹᱲᱤᱡᱚᱜ-ᱟ᱾ ᱟᱵᱚ ᱦᱚᱸ ᱱᱚᱣᱟ ᱦᱟᱺᱰᱤ ᱦᱚᱸ ᱡᱩᱫᱤ ᱟᱵᱚᱥ ᱡᱤᱵᱤᱛ ᱛᱚ ᱵᱚᱱ ᱧᱩᱭ ᱟᱵᱚᱱ ᱛᱟᱦᱚᱞᱮ ᱚᱱᱟ ᱦᱚᱸ ᱟᱵᱚᱣᱟᱜ ᱦᱚᱲᱢᱚ ᱡᱤᱶᱤ ᱞᱟᱹᱜᱤᱫ ᱫᱚ ᱱᱟᱯᱟᱭᱚᱜ-ᱟ᱾ ᱴᱷᱤᱠᱟᱹᱱ ᱜᱮᱭᱟ ᱟᱨ ᱚᱱᱟ ᱠᱟᱛᱷᱟ ᱞᱮᱠᱟᱛᱮ ᱚᱱᱟ ᱡᱟᱦᱟᱸᱭ ᱤᱧ ᱞᱟᱹᱭᱟ ᱡᱮ ᱪᱷᱟᱹᱛᱤᱠ ᱠᱚ ᱥᱟᱞᱟᱜ ᱛᱩᱞᱩᱡ ᱪᱤᱠᱛᱮ ᱡᱩᱫᱤ ᱪᱷᱟᱹᱛᱤᱠ ᱦᱚᱸ ᱛᱚᱠᱚ ᱵᱚᱸᱜᱟ ᱵᱩᱨᱩᱭᱟ ᱜᱩᱲ, ᱜᱚᱛᱚᱱ, ᱛᱚᱣᱟ, ᱛᱟᱵᱮᱱ, ᱫᱟᱦᱮ ᱞᱟᱹᱭ ᱥᱟᱱᱟᱢ ᱟᱜ ᱠᱚ ᱠᱚ ᱵᱚᱸᱜᱟ ᱵᱩᱨᱩᱭ ᱩᱱᱠᱩ ᱠᱤ ᱵᱟᱠᱚ ᱟᱹᱠᱷᱨᱤᱧ ᱫᱟ᱾ ᱦᱟᱴ, ᱵᱟᱡᱟᱨ, ᱯᱟᱛᱟ-ᱛᱟ ᱴᱤᱭᱟᱹ ᱴᱟᱺᱰᱤ ᱠᱚᱨᱮ᱾ ᱛᱚᱣᱟ ᱦᱚᱸ ᱛᱚᱣᱟ ᱟᱹᱠᱷᱨᱤᱧᱚᱜ ᱠᱟᱱᱟ ᱛᱟᱦᱚᱞᱮ ᱟᱵᱚ ᱩᱱᱠᱩ ᱪᱮᱫᱟᱜ ᱠᱚ ᱛᱚᱣᱟ ᱠᱚ ᱟᱹᱠᱷᱤᱨᱤᱧ ᱫᱟᱠᱚ ᱚᱱᱟ ᱠᱟᱛᱷᱟ ᱡᱩᱫᱤ ᱟᱵᱚ ᱱᱚᱣᱟ ᱚᱱᱟ ᱠᱚᱱᱴᱨ ᱵᱷᱟᱨᱥᱤ ᱠᱟᱛᱷᱟ ᱨᱟᱠᱟᱵ ᱱᱚᱣᱟ ᱠᱟᱛᱷᱟ ᱱᱤᱭᱮ ᱛᱮ ᱤᱧ ᱤᱧ ᱡᱩᱫᱤᱧ ᱞᱟᱹᱭᱟ᱾ ᱥᱮ ᱪᱮ ᱮᱢ ᱞᱟᱹᱭᱟ ᱟᱢ?
ᱦᱮᱸ ᱚᱵᱚᱥᱳᱭ ᱜᱚᱝᱠᱮ ᱟᱹᱰᱤ ᱟᱹᱰᱤ ᱱᱟᱯᱟᱭ ᱩᱭᱦᱟᱹᱨ ᱫᱚ᱾ ᱡᱮ ᱡᱟᱦᱟᱸ ᱞᱮᱠᱟ ᱢᱮᱫᱴᱮᱱ ᱛᱚᱣᱟ ᱟᱹᱠᱷᱤᱨᱤᱧ-ᱚᱜ ᱠᱟᱱᱟ ᱦᱮᱸ᱾ ᱟᱨ ᱡᱟᱦᱟᱸ ᱞᱮᱠᱟ ᱢᱮᱫᱴᱮᱱ ᱦᱟᱺᱰᱤ ᱟᱹᱠᱷᱤᱨᱤᱧ ᱚᱜ ᱠᱟᱱᱟ ᱱᱚᱣᱟ ᱨᱮᱱᱟᱜ ᱠᱚᱱᱴᱨ ᱵᱷᱟᱹᱨᱥᱤ ᱫᱚ ᱨᱮᱱᱟᱜ ᱟᱹᱰᱤ
ᱟᱹᱰᱤ ᱟᱞᱟᱜ ᱜᱮᱭᱟ ᱟᱹᱰᱤ ᱵᱷᱮᱜᱟᱨ ᱜᱮᱭᱟ᱾ ᱦᱩᱸ ᱮᱵᱟᱨᱮ ᱢᱤᱫᱴᱮᱱ ᱠᱚ ᱧᱮᱞᱟ ᱵᱳᱭᱜᱟᱱᱤᱠ ᱯᱚᱫᱷᱚᱛᱤ ᱵᱟ ᱛᱮᱠᱚ ᱱᱚᱣᱟ ᱨᱮ ᱚᱠᱟᱨᱟᱜ ᱟᱸ ᱵᱤᱥᱮᱥ ᱠᱟᱭᱛᱮ ᱵᱮᱥᱤ ᱵᱩᱜᱤᱭᱟ ᱢᱮᱱᱛᱮ ᱦᱮᱸ᱾ ᱵᱩᱜᱤᱭᱟ ᱥᱮ ᱵᱟᱹᱲᱤᱡ-ᱟ᱾ ᱚᱱᱟ ᱫᱚ ᱚᱱᱟ ᱢᱮᱫᱴᱮᱱ ᱡᱮ ᱠᱳᱱᱳ ᱢᱮᱫᱴᱮᱱ ᱵᱟᱢ ᱯᱚᱨᱤᱠᱠᱷᱟ ᱞᱮᱠᱷᱟᱱ ᱡᱟᱦᱟᱸ ᱵᱷᱟᱹᱭᱟ ᱢᱟᱹᱱᱢᱤ ᱫᱚ ᱚᱱᱟ ᱚᱱᱟ ᱜᱮᱛᱚ ᱠᱚ ᱪᱟᱞᱟᱜ-ᱟ᱾ ᱦᱩᱸ ᱵᱟᱹᱲᱤᱡ ᱰᱟᱦᱟᱨ ᱫᱚ ᱵᱟᱠᱚ ᱪᱟᱞᱟᱜ-ᱟ᱾
ᱤᱧ ᱫᱚ ᱦᱳᱭ, ᱤᱧ ᱫᱚ ᱚᱱᱟ ᱠᱟᱛᱷᱟ ᱜᱤᱧ ᱞᱟᱹᱭ ᱦᱚᱪᱚᱭ ᱮᱫ ᱛᱟᱞᱟᱝᱟ ᱡᱮ ᱟᱵᱚ ᱡᱟᱦᱟᱸ ᱠᱟᱛᱷᱟ ᱦᱟᱺᱰᱤ ᱰᱟᱦᱟᱨ ᱫᱷᱟᱨᱮ ᱫᱷᱟᱨᱮ ᱛᱮ ᱟᱹᱠᱷᱨᱤᱧ ᱨᱮᱱᱟᱜ ᱠᱟᱛᱷᱟ ᱠᱚ ᱢᱩᱞᱮ ᱠᱚ᱾ ᱦᱮᱸ ᱥᱮ ᱵᱟᱝ ᱟᱫᱚ ᱦᱮᱸ ᱚᱱᱟ ᱫᱚ ᱟᱭᱟᱜ ᱜᱷᱟᱨᱚᱸᱡᱽ ᱢᱤᱫ- ᱴᱟᱝ ᱦᱚᱲᱟᱜ ᱧᱮᱞᱚᱜ-ᱚᱜ ᱠᱟᱱᱟ ᱡᱮ ᱟᱹᱰᱤᱴᱟ ᱜᱮ ᱨᱮᱸᱜᱮᱡ ᱱᱟᱪᱟᱨ ᱦᱚᱲ ᱦᱚᱸ᱾ ᱦᱟᱺᱰᱤ ᱠᱚ ᱫᱚᱦᱚ ᱠᱟᱛᱮᱜ ᱟᱠᱚ ᱩᱱᱠᱩ ᱫᱚ ᱚᱱᱟ ᱟᱠᱚᱣ ᱟᱜ ᱩᱛᱩ, ᱵᱩᱞᱩᱝ, ᱥᱩᱱᱩᱢ ᱪᱟᱞᱟᱜ ᱠᱟᱱ ᱛᱟᱠᱚ᱾ ᱚᱝᱠᱟ ᱱᱟᱜ ᱠᱟᱛᱷᱟ ᱟᱫᱚ ᱱᱚᱝᱠᱟ ᱱᱟᱜ ᱨᱮᱠᱚ ᱞᱟᱹᱭ ᱮᱫᱟ ᱚᱱᱟ ᱠᱟᱹᱢᱤ-ᱠᱟᱹᱥᱱᱤ ᱟᱫᱚ ᱞᱟᱹᱭ ᱠᱚ ᱵᱟᱠᱚ ᱞᱟᱹᱭᱟ ᱡᱟᱦᱟᱸᱭ ᱡᱟᱦᱟᱸ ᱞᱮᱠᱟᱱ ᱯᱟᱱᱛᱷᱟᱭ ᱥᱟᱵ ᱠᱟᱱ ᱛᱚ ᱚᱱᱟ ᱯᱟᱱᱛᱷᱟ ᱛᱮᱜᱮ ᱱᱟᱯᱟᱭ ᱮ ᱟᱹᱭᱠᱟᱹᱣ-ᱟ᱾ ᱟᱢ ᱫᱚ ᱧᱟᱞ ᱢᱮ ᱡᱮ ᱟᱵᱚ ᱫᱚ ᱦᱳᱭ ᱛᱚ ᱚᱞ ᱯᱟᱲᱦᱟᱣ ᱠᱟᱛᱮ ᱢᱤᱫᱴᱟᱝ ᱪᱟᱲ ᱢᱤᱫ ᱦᱚᱲ ᱫᱚ ᱪᱟᱹᱠᱨᱤ ᱠᱟᱛᱮᱜ ᱮ ᱮ ᱡᱤᱭᱚᱱ ᱠᱷᱟᱸᱰᱟᱣ ᱜᱮ ᱟᱹᱰᱤ ᱱᱟᱯᱟᱭᱮ ᱟᱹᱭᱠᱟᱹᱣᱟ ᱦᱮᱸᱥᱮ ᱵᱟ? ᱚᱠᱚᱭ ᱫᱚ ᱞᱟᱹᱭᱟ ᱤᱧ ᱫᱚ ᱪᱟᱥ ᱠᱟᱹᱢᱤᱜᱮ ᱵᱷᱟᱜᱮ ᱛᱤᱧᱟᱹ ᱟᱨ ᱢᱤᱫᱴᱟᱝ ᱫᱚ ᱡᱮᱢᱚᱱ ᱟᱨ ᱟᱹᱰᱤ ᱦᱚᱲᱜᱮ ᱟᱹᱰᱤ ᱨᱚᱠᱚᱢ ᱦᱚᱲ ᱥᱟᱶᱛᱮ ᱜᱟᱛᱮᱭ ᱠᱟᱱᱟ ᱚᱠᱚᱭ ᱫᱚᱭ ᱞᱟᱹᱭ ᱫᱟ ᱤᱧ ᱫᱚ ᱤᱭᱟᱹᱧ ᱵᱤᱡᱽᱱᱮᱥᱤᱧ ᱦᱮᱸ ᱥᱮ ᱵᱟᱝ, ᱵᱮᱵᱽᱥᱟ ᱠᱟᱛᱮ ᱤᱧ ᱡᱮ ᱟᱹᱰᱤ ᱡᱤᱭᱚᱱ ᱠᱷᱟᱸᱰᱟᱣ ᱟᱹᱧ। ᱚᱠᱚᱭ ᱫᱚ ᱛᱟᱦᱚᱞᱮ ᱤᱧᱫᱚ ᱦᱟᱱᱮ ᱦᱮᱸ ᱪᱮᱫ ᱠᱚ ᱞᱟᱹᱭᱟ ᱴᱨᱮᱴ ᱤᱧ ᱞᱟᱜᱟᱣᱟ ᱴᱨᱮᱴ ᱡᱟᱦᱟᱸ ᱠᱚᱵᱚᱱ ᱢᱮᱛᱟᱜ ᱠᱟᱱᱟ ᱰᱤᱡᱤᱴᱮᱞ ᱢᱟᱨᱠᱮᱴᱤᱝ ᱾ ᱦᱮᱸ ᱥᱮ ᱵᱟᱝ ᱚᱠᱚᱭ ᱞᱮᱭᱫᱟ ᱥᱮᱭᱟᱨ ᱢᱟᱨᱠᱮᱴᱤᱝ ᱠᱤᱨᱤᱧᱟ। ᱟᱹᱰᱤ ᱦᱚᱲ ᱟᱹᱰᱤ ᱨᱚᱠᱚᱢ ᱩᱭᱦᱟᱹᱨ ᱵᱷᱟᱵᱱᱟ ᱠᱟᱛᱮᱫ ᱟᱵᱚ ᱵᱚᱱ ᱜᱷᱟᱸᱨᱚᱸᱡᱽ ᱪᱟᱞᱟᱣ ᱨᱮᱱᱟᱜ ᱩᱭᱦᱟᱹᱨ ᱵᱷᱟᱵᱱᱟ ᱫᱚ ᱦᱮᱱᱟᱜ ᱟᱠᱟᱫ ᱛᱟᱵᱚᱱᱟ ᱦᱮᱸ ᱥᱮ ᱵᱟᱝ! ᱟᱫᱚ ᱩᱱᱤ ᱫᱚ ᱚᱱᱟ ᱯᱟᱱᱛᱮ ᱥᱟᱵ ᱠᱷᱟᱱ ᱮ ᱵᱷᱟᱜᱤᱭ ᱟᱹᱭᱠᱟᱹᱣ ᱫᱟᱭ ᱾ ᱠᱤᱱᱛᱩ ᱢᱤᱫᱴᱟᱝ ᱠᱟᱛᱷᱟᱧ ᱞᱮᱭᱟ ᱡᱮ ᱥᱟᱹᱨᱤᱜᱮ ᱚᱱᱟᱜᱮ ᱧᱩ ᱵᱩᱞ ᱠᱟᱛᱮᱜ ᱠᱚ ᱛᱟᱦᱮᱱᱟᱠᱚ। ᱦᱮᱸ ᱫᱚᱢᱮ ᱠᱚ ᱵᱚᱠᱟ ᱟᱨ ᱟᱵᱚᱨᱮᱱ ᱜᱚᱜᱚ ᱦᱚᱲ ᱠᱚᱠᱚ ᱟᱠᱷᱨᱤᱧ ᱵᱟᱲᱟᱭᱟᱠᱚ। ᱦᱮᱸᱜ ᱱᱤᱭᱟᱹ ᱠᱚ ᱧᱮᱞ ᱛᱮᱫᱚ ᱠᱤᱱᱛᱩ ᱤᱧ ᱫᱚ ᱟᱰᱤ ᱠᱷᱟᱨᱟᱯ ᱫᱚ ᱠᱷᱟᱨᱟᱯᱤᱧ ᱟᱹᱭᱠᱟᱹᱣᱟ ᱤᱧ ᱫᱚ ᱾ ᱟᱫᱚ ᱚᱠᱚᱭ ᱚᱠᱟ ᱞᱮᱠᱟ ᱠᱚ ᱟᱹᱭᱠᱟᱹᱣᱟ ᱤᱧ ᱫᱚ ᱚᱱᱟᱜ ᱵᱟᱹᱧ ᱵᱟᱰᱟᱭᱟ।
ᱮᱠᱟᱞ ᱜᱚᱝᱠᱮ ᱟᱰᱤ ᱟᱰᱤ ᱟᱰᱤ ᱮᱸ ᱟᱰᱤ ᱱᱟᱯᱟᱭ ᱩᱭᱦᱟᱹᱨ ᱵᱷᱟᱵᱚᱱᱟ ᱟᱨ ᱫᱟᱹᱭᱠᱟᱹ ᱟᱹᱛᱮᱜ ᱟᱹᱰᱤ ᱪᱮᱦᱚᱨᱟᱢ ᱞᱟᱹᱭ ᱠᱮᱫᱟ। ᱮᱠᱟᱞ ᱢᱤᱫᱴᱮᱱ ᱯᱚᱭᱮᱱᱴᱤᱝ ᱞᱮᱭᱫᱟ ᱡᱟᱦᱟᱸ ᱫᱚ ᱥᱮᱫᱟᱭ ᱠᱷᱚᱱᱜᱮ ᱟᱵᱚ ᱫᱚ ᱮ ᱱᱟᱜ ᱥᱟᱠᱟᱢ ᱠᱚ ᱥᱟᱨᱡᱚᱢ ᱥᱟᱠᱟᱢ ᱠᱚ ᱦᱮᱴᱮᱡ ᱵᱤᱨᱵᱩᱨᱩ ᱨᱮᱱᱟᱜ ᱡᱟᱦᱟᱸᱜᱮ ᱢᱮᱱᱟᱜ ᱚᱱᱟ ᱠᱚ ᱥᱟᱠᱟᱢ ᱠᱚ ᱦᱮᱡ ᱠᱟᱛᱮᱫ ᱯᱟᱛᱲᱟ ᱠᱚ ᱵᱮᱱᱟᱣ ᱠᱟᱛᱮᱫ ᱚᱝᱠᱟ ᱜᱮ ᱱᱟᱜ ᱟᱵᱚ ᱦᱚᱸ ᱠᱚ ᱚᱝᱠᱟᱛᱮᱜ ᱞᱟᱡ ᱵᱚᱱ ᱟᱹᱥᱩᱞ ᱟᱠᱟᱫ ᱛᱟᱵᱚᱱᱟ। ᱟᱫᱚ ᱚᱱᱟ ᱥᱟᱶ ᱥᱟᱶᱛᱮ ᱦᱚᱜᱼᱚᱭ ᱡᱮ ᱱᱤᱛᱚᱜ ᱫᱚ ᱱᱟᱜ ᱮ ᱡᱟᱦᱟᱸ ᱦᱟᱺᱰᱤ ᱠᱚ ᱧᱮᱞᱚᱜ ᱠᱟᱱᱟ ᱡᱮ ᱮᱸᱻ ᱚᱱᱟ ᱯᱚᱨᱚᱵᱽ ᱯᱟᱛᱟ ᱠᱚᱨᱮ ᱠᱚ ᱟᱠᱷᱨᱤᱧᱮᱫ ᱠᱟᱱ ᱟᱫᱚ ᱚᱱᱟ ᱚᱱᱟ ᱫᱚ ᱱᱟᱜ ᱞᱟᱡ ᱡᱟᱞᱟ ᱜᱮ ᱵᱚᱲᱚ ᱡᱟᱞᱟ, ᱟᱫᱚ ᱚᱱᱟ ᱞᱟᱡ ᱡᱟᱞᱟ ᱵᱚᱲᱚ ᱡᱟᱞᱟ ᱠᱷᱟᱹᱛᱤᱨ ᱜᱮ ᱟᱫᱚ ᱱᱤᱛ ᱚᱠᱛᱚ ᱨᱮ ᱥᱮᱫᱟᱭ ᱠᱷᱚᱱ ᱡᱟᱦᱟᱸ ᱪᱚᱞ ᱦᱮᱡ ᱠᱟᱱᱟ ᱡᱮ ᱟᱵᱚ ᱫᱚ ᱦᱚᱜᱼᱚ ᱱᱚᱝᱠᱟ ᱠᱟᱛᱮᱜ ᱵᱚᱱ ᱡᱚᱢᱟ ᱚᱱᱟᱜᱮ ᱮᱠᱷᱚᱱᱳ ᱱᱤᱛ ᱯᱚᱨᱡᱚᱱᱛᱚ ᱦᱮᱱᱟᱜ ᱟᱠᱟᱫ ᱜᱮᱭᱟ ᱚᱱᱟᱛᱮ ᱟᱵᱚ ᱫᱚ ᱮᱸ ᱦᱚᱭᱛᱳ ᱚᱝᱠᱟ ᱜᱮᱵᱚᱱ ᱠᱚᱨᱟᱣᱮᱫ ᱜᱮᱭᱟ। ᱤᱧᱟᱜ ᱩᱭᱦᱟᱨ ᱛᱮᱫᱚ।
ᱦᱳᱭ ᱦᱳᱭ ᱟᱫᱚ ᱱᱤᱭᱟᱹ ᱞᱮᱠᱟ ᱨᱮ ᱟᱫᱚ ᱧᱮᱞᱚᱜᱚᱜ ᱠᱟᱱᱟ ᱯᱟᱛᱟ ᱪᱷᱟᱛᱟ ᱠᱚᱨᱮ ᱦᱚᱸ ᱟᱫᱚ ᱦᱟᱺᱰᱤ ᱯᱟᱹᱣᱨᱟᱹ ᱠᱤᱨᱤᱧ ᱟᱠᱷᱨᱤᱧ ᱫᱚᱠᱚ ᱢᱟᱱᱟᱣᱭᱮᱫ ᱛᱟᱵᱚᱱᱟ ᱟᱫᱚ ᱱᱤᱭᱟᱹ ᱨᱮ ᱟᱫᱚ ᱪᱮᱫ ᱞᱮᱠᱟ ᱟᱢᱮᱢ ᱞᱟᱹᱭᱟ? ᱟᱨᱚ ᱢᱤᱫᱴᱟᱝ ᱫᱚᱥᱨᱟ ᱟᱠᱷᱲᱟ ᱨᱮ ᱱᱤᱭᱟᱹ ᱵᱟᱠᱷᱨᱟ ᱛᱮᱞᱟᱝ ᱜᱟᱯᱟᱞ ᱢᱟᱨᱟᱜᱼᱟ ᱥᱮ ᱪᱮᱫ ᱮᱢ ᱞᱟᱹᱭ ᱪᱚᱭᱟ?
ᱦᱮᱸ ᱜᱟᱱᱚᱜ ᱜᱮᱭᱟ ᱚᱵᱚᱥᱥᱳᱭ ᱾
ᱦᱳᱭ ᱞᱮᱛᱟᱲᱠᱟᱜ ᱨᱮᱜᱮ ᱦᱮᱸᱥᱮ? ᱟᱪᱪᱷᱟ ᱦᱮᱸ ᱢᱟ ᱛᱟᱞᱦᱮ ᱾
ᱦᱳᱭ ᱦᱳᱭ ᱢᱟ ᱛᱚᱵᱮ ᱾